ᱦᱮᱞᱳ
ᱦᱮᱞᱳ ᱦᱮᱞᱳ, ᱦᱮᱸ ᱛᱚ ᱜᱚᱝᱠᱮ ᱡᱚᱦᱟᱨ
ᱦᱮᱸ ᱪᱮᱫ ᱠᱚᱵᱤᱱ ᱪᱤᱠᱟᱹ ᱵᱟᱲᱟᱭᱮᱫᱼᱟ?
ᱦᱮᱸᱛᱚ ᱱᱚᱜᱼᱚᱭ ᱚᱲᱟᱜ ᱠᱚᱨᱮ ᱜᱮ᱾ ᱚᱲᱟᱜ ᱠᱚᱨᱮᱱᱟᱜ ᱠᱟᱹᱢᱤ ᱠᱚᱜᱮ ᱠᱟᱹᱴᱤᱡ ᱠᱚᱨᱟᱣ ᱵᱟᱲᱟ ᱦᱩᱭᱩᱜ ᱠᱟᱱᱟ ᱟᱯᱛᱚᱛᱚ ᱟᱨᱠᱤ᱾ ᱟᱹᱵᱤᱱ ᱜᱮ ᱥᱮᱫ ᱵᱤᱱ ᱪᱤᱠᱟᱹᱭᱱᱟ?
ᱟᱹᱞᱤᱧ ᱦᱚᱸ ᱱᱚᱜᱼᱚᱭ ᱱᱤᱛᱚᱜ ᱢᱟ ᱵᱟᱹᱫᱽ ᱠᱚᱨᱮ ᱜᱮ᱾ ᱵᱟᱹᱫᱽ ᱠᱚᱨᱮ ᱜᱮᱞᱤᱧ ᱠᱟᱹᱢᱤᱭᱮᱫᱼᱟ ᱱᱤᱛᱳᱜ ᱢᱟ, ᱦᱳᱭ ᱦᱳᱭ
ᱟᱪᱪᱷᱟ ᱟᱪᱪᱷᱟ ᱛᱤᱱᱟᱹᱜ ᱜᱟᱱ ᱛᱟᱦᱚᱞᱮ ᱢᱟᱱᱮ ᱦᱳᱲᱳ ᱠᱚ ᱨᱚᱦᱚᱭ ᱦᱩᱭᱱᱟ, ᱥᱮ ᱵᱟᱝ ᱜᱮ
ᱦᱩᱲᱩ ᱱᱚᱜᱼᱚᱭ ᱦᱚᱞᱟ ᱢᱟᱫᱷᱮᱨ ᱠᱷᱚᱱ ᱜᱮ ᱮᱦᱚᱵ ᱦᱩᱭ ᱟᱠᱟᱱᱟ ᱱᱟᱜ᱾ ᱫᱟᱜ ᱵᱟᱝᱟ ᱥᱮ
ᱦᱮᱸᱛᱚ ᱦᱮᱸ ᱫᱟᱜ ᱠᱚ ᱛᱤᱱᱟᱹᱜ ᱜᱟᱱ
ᱡᱮ ᱟᱯᱮ ᱥᱮᱫ ᱫᱚ ᱢᱟᱱᱮ ᱫᱟᱜ ᱫᱟᱜ ᱠᱟᱫᱟᱭ ᱥᱮ ᱵᱟᱝᱜᱮ? ᱢᱟᱱᱮ ᱛᱤᱱᱟᱹᱜ ᱜᱟᱱ ᱫᱟᱜ ᱟᱠᱟᱫᱟᱭ?
ᱚᱱᱠᱟ ᱩᱱᱟᱹᱜ ᱫᱚ ᱦᱟᱸᱜ ᱵᱟᱭ ᱫᱟᱜ ᱱᱟᱦᱟᱜ ᱫᱟᱜ ᱠᱚᱫᱚ, ᱞᱟᱹᱭ ᱟᱞᱤᱧ ᱩᱱᱟᱹᱜ ᱫᱚ ᱵᱟᱭ ᱫᱟᱜ ᱟᱠᱟᱜᱼᱟ᱾
ᱟᱪᱪᱷᱟ ᱟᱪᱪᱷᱟ ᱟᱪᱪᱷᱟ ᱩᱱᱟᱹᱜ ᱫᱚ ᱵᱟᱭ ᱫᱟᱜ ᱟᱠᱟᱫᱟ ᱵᱟᱝ᱾
ᱦᱮᱸ
ᱦᱮᱸ ᱱᱚᱛᱮ ᱫᱚ ᱵᱟᱹᱲᱛᱤ ᱯᱮ ᱢᱟᱦᱟ ᱟᱨᱠᱤ ᱢᱟᱱᱮ ᱫᱟᱜ ᱠᱮᱫᱟᱭ ᱵᱷᱟᱜᱤ ᱜᱮᱭᱟ ᱟᱨᱠᱤ᱾
ᱛᱚ ᱚᱱᱛᱮ ᱫᱚ ᱯᱟᱞᱮᱫ ᱯᱮ ᱪᱟᱵᱟ ᱵᱟᱲᱟᱭᱮᱫᱟ?
ᱦᱮ ᱵᱟᱝ ᱜᱮ
ᱦᱮᱸ
ᱚᱱᱠᱟ ᱜᱮ ᱢᱟᱱᱮ ᱨᱚᱦᱚᱭ ᱜᱮ ᱱᱚᱜᱼᱚᱭ ᱛᱚ ᱵᱮᱥ ᱵᱮᱥ ᱞᱮᱠᱟ ᱟᱣᱨᱤ ᱟᱨᱠᱤ ᱠᱤ ᱟᱯᱟ ᱛᱚᱛᱚ ᱢᱟᱱᱮ ᱛᱮᱦᱮᱧ ᱜᱮ ᱮᱦᱚᱵ ᱟᱠᱟᱱᱟ ᱟᱨᱠᱤ ᱟᱛᱳ ᱠᱚᱨᱮ ᱦᱚᱸ ᱚᱱᱠᱟ ᱟᱹᱣᱨᱤᱭᱜ-ᱟ ᱫᱟᱜ ᱠᱚ ᱵᱟᱝ ᱦᱚᱭ ᱞᱮᱱ ᱛᱮᱜᱮ ᱟᱨ ᱡᱟᱦᱟᱸᱭ ᱠᱚᱣᱟᱜ ᱫᱟᱜ ᱠᱚ ᱦᱩᱭ ᱟᱠᱟᱱᱟ ᱟᱨ ᱢᱟᱱᱮ ᱤᱭᱟᱹ ᱪᱮᱫ ᱞᱤᱧ ᱞᱟᱹᱭᱟ ᱢᱟᱱᱮ ᱛᱚᱞᱟ ᱠᱚ ᱟᱹᱣᱨᱤᱭᱟᱜ ᱛᱟᱠᱚᱣᱟ ᱟᱨ ᱠᱤ ᱮᱠᱷᱚᱱᱚ ᱡᱟᱦᱟᱸᱭ ᱫᱤᱱ
ᱛᱚ ᱵᱟᱹᱫᱽ ᱠᱚ ᱠᱟᱹᱢᱤ ᱦᱮᱸ
ᱞᱟᱹᱭ ᱮᱫᱟᱞᱤᱧ ᱛᱟᱞᱦᱮ ᱡᱚᱢ ᱵᱟᱲᱟ ᱠᱚᱫᱚ ᱦᱩᱭ ᱮᱱᱟ ᱥᱮ ᱟᱹᱣᱨᱤᱭᱟᱹ
ᱡᱚᱢ ᱵᱟᱲᱟ ᱠᱚ ᱟᱹᱣᱨᱤ ᱦᱩᱭᱩᱜ-ᱟ ᱦᱟᱸᱜ ᱱᱤᱛᱚᱜ ᱢᱟ ᱦᱟᱱᱮ ᱟᱴ ᱵᱟᱡᱮ ᱥᱮᱫ ᱜᱮ ᱱᱟᱜ ᱡᱚᱢ ᱫᱚ
ᱟᱪᱪᱷᱟ ᱟᱪᱪᱷᱟ ᱟᱴ ᱵᱟᱡᱮ ᱥᱮᱫ ᱵᱟᱝ ᱦᱩᱸ ᱟᱪᱪᱷᱟ ᱟᱪᱪᱷᱟ ᱛᱟᱦᱞᱮ ᱢᱟᱱᱮ ᱟᱯᱮ ᱥᱮᱫ ᱫᱚ ᱪᱮᱫ ᱠᱚ ᱢᱮᱱᱟᱜ-ᱟ ᱵᱤᱨ ᱠᱚ ᱵᱩᱨᱩ ᱠᱚ ᱱᱟᱹᱭ ᱠᱚ ᱜᱟᱰᱟ ᱠᱚ ᱪᱮᱫ ᱠᱚ ᱢᱮᱱᱟᱜ-ᱟ
ᱦᱮᱸ ᱵᱤᱨ ᱦᱚᱸ ᱢᱮᱱᱟᱜ-ᱟ ᱵᱩᱨᱩ ᱦᱚᱸ ᱜᱟᱰᱟ ᱦᱚᱸ ᱢᱩᱸᱰᱩ ᱦᱚᱸ ᱢᱮᱱᱟᱜ ᱜᱮᱭᱟ
ᱞᱮᱠᱤᱱ
ᱦᱮᱸ
ᱪᱮᱫ ᱢᱟᱱᱮ ᱪᱮᱫ ᱵᱤᱱ ᱞᱟᱹᱭ ᱠᱮᱫᱟ
ᱜᱟᱰᱟ ᱢᱩᱸᱰᱩ
ᱟᱪᱪᱷᱟ ᱟᱪᱪᱷᱟ ᱜᱟᱰᱟ ᱠᱚᱨᱮ ᱫᱚ ᱛᱟᱦᱚᱞᱮ ᱦᱟᱹᱠᱩ ᱠᱚ ᱧᱟᱢᱚᱜ ᱠᱟᱱᱟ ᱛᱚ ᱥᱮ
ᱦᱳᱭ ᱦᱟᱹᱠᱩ ᱧᱟᱢᱚᱜ ᱜᱮᱭᱟ ᱠᱚ ᱜᱟᱰᱟ ᱨᱮ
ᱟᱪᱪᱷᱟ ᱟᱪᱪᱷᱟ ᱛᱟᱦᱚᱞᱮ ᱵᱟᱯᱮ ᱥᱟᱵ ᱵᱟᱲᱟ ᱮᱫ ᱠᱚᱣᱟ
ᱟᱨ ᱱᱤᱛᱚᱜ ᱫᱚ ᱱᱟᱦᱟᱜ ᱱᱚᱣᱟ ᱡᱟᱞᱟᱢ ᱠᱚᱛᱮ ᱜᱮ ᱥᱟᱵ ᱵᱟᱲᱟ ᱦᱩᱭᱩᱜ ᱠᱟᱱᱟ ᱱᱟᱦᱟᱜ
ᱟᱪᱪᱷᱟ ᱟᱪᱪᱷᱟ ᱟᱞᱮ ᱫᱚ ᱟᱯᱮ
ᱢᱟᱱᱮ ᱦᱟᱹᱠᱩ ᱠᱚᱜᱮ ᱢᱟᱱᱮ ᱱᱮᱛᱟᱨ ᱟᱹᱰᱤ ᱫᱤᱱ ᱫᱚ ᱟᱨᱠᱤ ᱥᱟᱵ ᱵᱟᱲᱟ
ᱦᱚᱸ ᱟᱨ ᱱᱩᱠᱩ ᱡᱚᱢ ᱵᱟᱠᱷᱨᱟ ᱠᱚ ᱞᱟᱹᱜᱤᱫ ᱜᱮ ᱡᱩᱫᱤ ᱛᱮ ᱡᱚᱢ ᱥᱟᱱᱟ ᱠᱷᱟᱱ ᱫᱚ ᱥᱟᱵ ᱜᱚᱜ ᱠᱚᱣᱟᱞᱮ
ᱟᱪᱪᱷᱟ ᱟᱪᱪᱷᱟ ᱟᱪᱪᱷᱟ ᱦᱮᱸ ᱛᱚ ᱟᱨ ᱜᱟᱰᱟ ᱠᱚ ᱨᱮ ᱫᱚ ᱛᱟᱦᱚᱞᱮ ᱛᱤᱱᱟᱹᱜ ᱜᱟᱱ ᱫᱟᱜ ᱢᱮᱱᱟᱜ-ᱟ
ᱱᱤᱛᱚᱝ ᱩᱱᱟᱹᱜ ᱫᱚ ᱦᱟᱸᱜ ᱵᱟᱭ ᱰᱷᱮᱨ ᱟᱠᱟᱱᱟ ᱚᱱᱠᱟ ᱫᱟᱜ ᱠᱚ ᱵᱟᱭ ᱧᱩᱨ ᱠᱟᱜᱼᱟ ᱥᱮ᱾ ᱛᱚ ᱚᱱᱟ ᱦᱤᱥᱟᱹᱵ ᱛᱮ ᱱᱟᱜ ᱠᱚᱢ ᱫᱷᱟᱨᱟ ᱜᱮ ᱢᱮᱱᱟᱜᱼᱟ ᱦᱟᱸᱜ᱾ ᱟᱨ ᱫᱤᱱ ᱫᱤᱱ ᱠᱟᱞᱚᱢ ᱫᱚ ᱫᱚᱢᱮ ᱫᱟᱜ ᱥᱮ ᱟᱫᱚ ᱱᱤᱛ ᱛᱮᱫᱚ ᱯᱩᱨᱟᱹ ᱯᱮᱨᱮᱡ ᱞᱮᱱ ᱛᱟᱦᱮᱱᱟ ᱫᱟᱜ ᱠᱚᱫᱚ᱾
ᱟᱪᱪᱷᱟ ᱟᱪᱪᱷᱟ ᱟᱪᱪᱷᱟ ᱦᱮᱸ ᱛᱚ ᱦᱮᱸ ᱟ ᱟᱯᱮ ᱛᱷᱟᱨ ᱨᱮ ᱛᱩᱵᱩ ᱛᱚ ᱚᱱᱮ ᱜᱟᱰᱟ ᱠᱚ ᱢᱮᱱᱟᱜᱼᱟ ᱜᱟᱰᱟ ᱠᱚ ᱨᱮᱱᱟᱜ ᱫᱟᱜ ᱠᱚ ᱵᱟᱹᱫᱽ ᱵᱟᱝ ᱪᱟᱞᱟᱜ ᱜᱮᱭᱟ?
ᱚᱱᱟ ᱜᱟᱰᱟ ᱢᱟ ᱞᱟᱛᱟᱨ ᱥᱮᱫ ᱮᱱᱟ ᱟᱨ ᱵᱟᱹᱫᱽ ᱠᱚᱢᱟ ᱪᱮᱛᱟᱱ ᱥᱮᱫ ᱮᱱᱟ᱾ ᱮᱱᱮᱠᱷᱟᱱ ᱚᱝᱠᱟ ᱵᱟᱭ ᱜᱟᱱ ᱧᱚᱜᱚᱜ ᱠᱟᱱᱟ᱾ ᱟᱫᱚ ᱫᱟᱜ ᱨᱮᱱᱟᱜ ᱚᱝᱠᱟ ᱵᱮᱵᱚᱥᱛᱷᱟ ᱮᱢ ᱠᱟᱜ ᱜᱮᱭᱟ ᱠᱚ ᱟᱛᱳ ᱥᱮᱱ ᱫᱚ᱾
ᱦᱮᱸ ᱢᱟᱱᱮ ᱚᱝᱠᱟ ᱢᱟᱱᱮ
ᱮᱨ ᱠᱟᱛᱮᱜ ᱦᱳᱭ ᱡᱮᱢᱚᱱ ᱚᱱᱟ ᱤᱭᱟᱹ ᱠᱚ ᱠᱟᱛᱮᱱ ᱦᱤᱡᱩᱜᱼᱟ ᱥᱟᱯᱷᱟ ᱠᱟᱛᱮᱫ᱾
ᱦᱮᱸ
ᱛᱚ ᱚᱱᱟ ᱠᱚ ᱟᱹᱨᱩᱵ ᱵᱟᱲᱟ ᱧᱩ ᱵᱟᱲᱟ ᱦᱚᱸ ᱜᱟᱱᱚᱜ ᱠᱟᱱ ᱜᱮ ᱛᱟᱦᱮᱸᱫ ᱟᱫᱚ ᱱᱤᱛᱚᱜ ᱫᱚ ᱱᱟᱦᱱᱟᱜ ᱵᱟᱹᱫ ᱥᱮᱱ ᱫᱚ ᱚᱝᱠᱟ ᱵᱮᱵᱚᱥᱛᱟ ᱵᱟᱹᱪᱩᱜᱼᱟ ᱥᱮ᱾
ᱦᱩᱸ
ᱟᱫᱚ ᱚᱱᱟ ᱤᱭᱟᱹᱛᱮ ᱱᱚᱣᱟ ᱥᱮᱨᱢᱟ ᱡᱟᱹᱲᱤ ᱵᱷᱚᱨᱥᱟ ᱜᱮ ᱱᱟᱦᱟᱜ ᱪᱟᱥ ᱦᱩᱭᱩᱜᱼᱟ᱾
ᱟᱪᱪᱷᱟ ᱟᱪᱪᱷᱟ ᱚᱱᱟ ᱜᱮ ᱠᱟᱱᱟ᱾ ᱛᱟᱦᱚᱞᱮ ᱛᱚ ᱢᱟᱱᱮ ᱱᱚᱛᱮ ᱛᱚ ᱪᱮᱫ ᱞᱤᱧ ᱞᱟᱹᱭᱟ ᱜᱟᱰᱟ ᱱᱟᱹᱩᱭ ᱠᱚᱫᱚ ᱚᱝᱠᱟᱱᱟᱜ ᱟᱨᱠᱤ ᱵᱟᱹᱱᱩᱜᱼᱟ ᱟᱞᱮ ᱱᱚᱣᱟ ᱫᱷᱟᱨᱮ ᱫᱚ ᱵᱤᱨ ᱜᱮ ᱢᱮᱱᱟᱜᱼᱟ ᱵᱤᱨ᱾
ᱦᱩᱸ
ᱦᱮᱸ ᱛᱚ ᱵᱤᱨ ᱥᱟᱲᱟ ᱮᱴᱟᱜ ᱠᱤᱪᱷᱩ ᱫᱚ ᱵᱟᱱᱩᱜᱼᱟ ᱱᱚᱛᱮ ᱫᱚ ᱠᱷᱟᱹᱞᱤ ᱵᱤᱨ ᱟᱨ ᱵᱤᱨ ᱜᱮ᱾ ᱵᱤᱨ ᱛᱟᱞᱟᱨ ᱨᱮ ᱢᱮᱱᱟᱜ ᱞᱮᱭᱟ ᱟᱨᱠᱤ᱾
ᱦᱩᱸ ᱛᱚ ᱱᱩᱠᱩ ᱤᱭᱟᱹ ᱠᱚᱫᱚ ᱢᱮᱱᱟᱜ ᱠᱚᱜᱮᱭᱟ ᱛᱚᱵᱮ? ᱠᱩᱞᱟᱹᱭ ᱠᱚ, ᱵᱟᱱᱟ ᱠᱚ, ᱛᱩᱭᱩ ᱠᱚ, ᱢᱟᱨᱟᱜ ᱪᱮᱬᱮ ᱠᱚ᱾
ᱦᱮᱸ ᱢᱟᱨᱟᱜ ᱠᱚ ᱢᱮᱱᱟᱜ ᱠᱚᱣᱟ, ᱠᱩ ᱢᱟᱱᱮ ᱠᱩᱞ ᱛᱟᱹᱨᱩᱵ ᱠᱚᱫᱚ ᱵᱟᱹᱱᱩᱜ ᱠᱚᱣᱟ᱾ ᱛᱚᱨᱟᱱ ᱠᱚᱫᱚ ᱠᱚ ᱦᱩᱭᱩᱜ ᱠᱟᱱᱟ ᱟᱞᱮᱥᱮᱫ ᱫᱚ
ᱦᱟᱹᱛᱤ ᱢᱮᱱᱟᱜ ᱠᱚᱣᱟ ᱦᱟᱹᱛᱤ ᱵᱚᱛᱚᱨᱟᱱ ᱡᱤᱭᱟᱹᱞᱤ ᱫᱚ᱾
ᱦᱩᱸ
ᱦᱮᱸ ᱟᱨ ᱩᱝᱠᱩ ᱠᱩᱞᱟᱹᱭ ᱴᱩᱞᱟᱹᱭ ᱠᱚᱫᱚ ᱢᱮᱱᱟᱜ ᱠᱚᱣᱟ ᱠᱩᱞᱟᱹᱭ ᱠᱚ ᱢᱩᱦᱞᱟᱹ ᱠᱚ ᱨᱩᱸᱰᱟᱹ ᱠᱚ ᱛᱩᱭᱩ ᱠᱚ ᱦᱟᱰᱜᱟᱨ ᱠᱚ ᱢᱟᱱᱮ ᱚᱱᱠᱟᱱ ᱠᱚ ᱢᱮᱱᱟᱜ ᱠᱚᱣᱟ ᱟᱨᱠᱤ ᱢᱟᱱᱮ ᱡᱮᱢᱚᱱ ᱢᱟᱱᱮ ᱢᱮᱨᱚᱢ ᱢᱮᱨᱚᱢ ᱠᱚ ᱟᱨᱠᱤ᱾
ᱦᱩᱸ ᱦᱩᱸ
ᱟᱪᱪᱷᱟ
ᱩᱝᱠᱩ ᱠᱚᱫᱚ ᱛᱚᱵᱮ ᱮᱜ ᱜᱚᱡ ᱵᱟᱲᱟ ᱠᱚᱣᱟ ᱯᱟᱥᱮ ᱵᱟᱝ ᱤᱭᱟᱹ ᱠᱚ ᱠᱩᱞᱟᱹᱭ ᱠᱚ
ᱪᱮᱜ ᱵᱤᱱ ᱞᱟᱹᱭᱫᱟ?
ᱠᱩᱞᱟᱹᱭ ᱠᱚ ᱜᱚᱡ ᱵᱟᱲᱟ ᱠᱚᱣᱟᱯᱮ ᱥᱮ ᱵᱟᱝᱟ ᱞᱟᱹᱭᱮᱜᱼᱟᱹᱞᱤᱧ?
ᱦᱮᱸ ᱦᱮᱸ ᱠᱩᱞᱟᱹᱭ ᱜᱚᱡ ᱵᱟᱲᱟ ᱦᱩᱭᱩᱜ ᱜᱮᱭᱟ, ᱥᱮᱸᱫᱽᱨᱟ ᱠᱚ ᱪᱟᱞᱟᱣ ᱦᱩᱭᱩᱜ ᱜᱮᱭᱟ ᱛᱚ᱾
ᱩᱸ
ᱦᱮᱸ
ᱚ
ᱢᱟᱱᱮ ᱠᱩᱞᱟᱹᱭ ᱠᱚ ᱛᱟᱨᱯᱚᱨ ᱩᱱᱠᱩ ᱵᱤᱨ ᱨᱮᱱ ᱩᱱᱠᱩ ᱵᱤᱨ ᱥᱩᱠᱨᱤ ᱠᱚᱠᱚ ᱦᱤᱡᱩᱜ ᱜᱮᱭᱟ
ᱦᱩᱸ
ᱚᱱᱠᱟ
ᱦᱩᱸ ᱛᱚ ᱱᱚᱣᱟ ᱪᱟᱥ ᱫᱤᱱ ᱫᱚ ᱱᱩᱠᱩ ᱦᱟᱹᱛᱤ ᱠᱚᱠᱚ ᱦᱤᱡᱩᱜ ᱜᱮᱭᱟ ᱟᱨ ᱚᱱᱟ ᱵᱟᱹᱫ ᱠᱚᱨᱮ ᱞᱮᱵᱮᱫ ᱜᱮᱭᱟ ᱠᱚ ᱛᱟᱦᱚᱞᱮ ᱦᱩᱲᱩ ᱠᱚ ᱛᱚ ᱚᱱᱟ ᱨᱮᱱᱟᱜ ᱫᱚ ᱥᱚᱨᱠᱟᱨ ᱛᱚᱨᱚᱯ ᱛᱮ ᱡᱟᱦᱟᱱᱟᱜ ᱠᱚ ᱯᱩᱭᱥᱟᱹ ᱯᱮ ᱧᱟᱢᱟ ᱥᱮ ᱵᱟᱝ
ᱦᱮᱸ ᱯᱩᱭᱥᱟᱹ ᱫᱚ ᱢᱟᱱᱮ ᱪᱮᱫ ᱞᱮᱠᱟ ᱟᱢ ᱢᱟᱱᱮ ᱟᱢ ᱞᱟᱹᱭ ᱦᱳᱭᱳᱜ ᱛᱟᱢᱟ ᱟᱢ ᱡᱩᱫᱤ ᱵᱟᱢ ᱞᱟᱹᱭᱟ ᱛᱟᱦᱚᱞᱮ ᱚᱱᱠᱟ ᱯᱩᱭᱥᱟᱹ ᱫᱚ ᱵᱟᱢ ᱧᱟᱢ ᱞᱮᱫᱟ ᱟᱨ ᱟᱢ ᱡᱩᱫᱤ ᱚᱱᱠᱟ ᱫᱚᱨᱠᱷᱟᱥᱛᱚ ᱠᱩ ᱠᱚ ᱚᱞ ᱠᱟᱛᱮ ᱚᱱᱠᱟ ᱡᱚᱢᱟ ᱦᱩᱭᱩᱜ-ᱟ ᱯᱧᱪᱟᱭᱮᱛ ᱨᱮ ᱟᱨᱠᱤ ᱦᱮᱸ ᱟᱫᱚ ᱟᱵᱚ ᱛᱚ ᱢᱟᱱᱮ
ᱦᱮᱸ
ᱚᱱᱮ ᱥᱮᱨᱚᱠᱚᱢ ᱞᱟᱹᱭ ᱦᱚᱲ ᱠᱚᱫᱚ ᱵᱟᱹᱱᱩᱜ ᱠᱚᱣᱟ ᱥᱮ ᱟᱨ ᱚᱱᱠᱟ ᱡᱚᱢ ᱨᱮᱦᱚᱸ ᱠᱚ ᱢᱟᱱᱮ ᱩᱱᱟᱹᱜᱴᱟᱜ ᱫᱚ ᱵᱟᱝ ᱠᱚ ᱞᱟᱹᱭ ᱜᱮᱭᱟ ᱟᱨᱠᱤ ᱴᱷᱤᱠ ᱜᱮᱭᱟ
ᱡᱟᱦᱟᱭ ᱞᱟᱹᱭ ᱦᱚᱲ ᱠᱚ ᱢᱮᱱᱟᱜ ᱠᱚᱣᱟ ᱩᱱᱠᱩᱠᱚ ᱞᱟᱹᱭᱟ ᱟᱨ ᱵᱟᱝᱠᱷᱟᱱ ᱫᱚ ᱵᱟᱠᱚ ᱞᱟᱹᱭᱟ ᱟᱨᱠᱤ
ᱦᱮᱸ ᱦᱮᱸ
ᱩᱱᱟᱹᱜ ᱴᱟᱜ ᱫᱚ ᱢᱟᱱᱮ ᱠᱷᱩᱛᱤ ᱨᱮᱦᱚᱸ ᱠᱚ ᱪᱩᱯᱪᱟᱯ ᱜᱮᱠᱚ ᱛᱟᱦᱮᱱᱟ ᱢᱟᱱᱮ ᱩᱱᱟᱹᱜ ᱴᱟᱜ
ᱟᱨ ᱢᱮᱱᱟᱜ ᱠᱚᱣᱟ ᱛᱚ ᱥᱮ ᱯᱚᱞᱪᱟᱨ ᱨᱮᱱ ᱦᱚᱲ ᱠᱚ
ᱦᱩᱸ
ᱟᱫᱚ ᱩᱱᱟᱹᱜᱴᱟᱜ ᱦᱚᱸ ᱩᱱᱠᱩ ᱦᱚᱸ ᱪᱟᱯ ᱠᱚ ᱟᱨᱠᱤ ᱵᱟᱠᱚ ᱮᱢᱟ ᱠᱚ ᱜᱮᱭᱟ ᱟᱨ ᱢᱟᱱᱮ ᱥᱮᱨᱚᱠᱚᱢ ᱦᱚᱲ ᱠᱚ ᱢᱮᱱᱟᱜ ᱠᱚᱣᱟ ᱢᱟᱱᱮ ᱵᱤᱨᱟᱴ ᱢᱟᱱᱮ ᱡᱩᱫᱤ ᱠᱟᱴᱤᱡ ᱪᱩᱞᱩᱝ ᱟᱱ ᱡᱩᱫᱤ ᱠᱷᱚᱛᱤ ᱠᱟᱫᱟᱭ ᱥᱮ ᱛᱟᱦᱮ ᱛᱚ ᱢᱟᱱᱮ ᱵᱤᱨᱟᱴ ᱵᱮᱯᱟᱨ
ᱦᱮᱸ ᱦᱮᱸ
ᱦᱮᱸ ᱟᱨ ᱢᱟᱱᱮ ᱟᱹᱛᱩ ᱠᱚᱨᱮ ᱦᱚᱸ ᱥᱮᱨᱚᱠᱚᱢ ᱡᱩᱢᱤᱫ ᱠᱚ ᱛᱟᱦᱮᱸ ᱞᱮᱱᱠᱷᱟᱱ ᱫᱚ ᱛᱟᱦᱚᱞᱮ ᱴᱷᱤᱠ ᱜᱮᱭᱟ ᱟᱨ ᱟᱹᱛᱩ ᱠᱚᱨᱮ ᱦᱚᱸ ᱚᱱᱠᱟ ᱡᱩᱢᱤᱫ ᱠᱚ ᱵᱟᱹᱱᱩᱜ ᱠᱚᱣᱟ ᱥᱮ ᱡᱮ ᱟᱢᱟᱜ ᱮ ᱡᱚᱢ ᱠᱮᱫᱟ ᱡᱚᱢ ᱠᱮᱫᱟᱭ ᱤᱧᱟᱹᱜ ᱛᱚ ᱵᱟᱭ ᱡᱚᱢ ᱠᱟᱫᱟ ᱥᱮ ᱤᱱᱠᱟᱹ ᱟᱨᱠᱤ ᱟᱨ ᱡᱩᱫᱤ ᱡᱚᱛᱚ ᱦᱚᱲ ᱥᱟᱱᱟᱢ ᱦᱚᱲᱛᱮ ᱡᱩᱫᱤᱢ ᱞᱟᱹᱭᱟ ᱥᱮ ᱛᱟᱦᱚᱞᱮ ᱩᱱᱤ ᱦᱚᱸ ᱚᱱᱠᱟ ᱯᱟᱨᱠᱤᱧ ᱧᱮᱞᱟ ᱴᱷᱤᱠ ᱜᱮᱭᱟ ᱟᱨ
ᱦᱮᱸ
ᱚᱱᱠᱟ ᱢᱮᱱᱟᱜ ᱠᱚᱣᱟ ᱢᱟᱱᱮ ᱡᱷᱚᱛᱚ ᱱᱤᱡᱮ ᱱᱤᱡᱮ ᱞᱮᱠᱟ ᱠᱟᱛᱮᱜ ᱟᱨᱠᱤ ᱦᱟ ᱟᱨ ᱡᱩᱫᱤ ᱤ ᱢᱟᱱᱮ ᱚᱱᱠᱟ ᱢᱟᱱᱮ ᱦᱮᱸ ᱞᱟᱹᱭ ᱢᱟᱱᱮ ᱚᱱᱠᱟ ᱢᱟᱱᱮ ᱟᱵᱚ ᱡᱩᱫᱤ ᱢᱟᱱᱮ ᱡᱟᱦᱟᱱ ᱡᱤᱱᱤᱥ ᱜᱮ ᱟᱨᱠᱤ ᱢᱟᱱᱮ ᱡᱩᱢᱤᱫ ᱱᱮᱛᱟᱨ ᱦᱚᱸ ᱡᱩᱫᱤ ᱡᱩᱢᱤᱫ ᱠᱟᱛᱮ ᱵᱚ ᱞᱟᱹᱭᱟ ᱥᱮ ᱢᱟᱱᱮ ᱡᱚᱷᱛᱚ ᱥᱟᱱᱟᱢ ᱞᱮᱠᱟᱱᱟᱜ ᱠᱟᱹᱢᱤ ᱜᱮ ᱦᱩᱭᱩᱜ-ᱟ ᱠᱤᱱᱛᱩ ᱟᱵᱚ ᱢᱟᱱᱮ ᱡᱚᱛᱚ ᱞᱮᱠᱟᱱᱟᱜ ᱡᱤᱱᱤᱥ ᱨᱮᱜᱮ ᱢᱟᱱᱮ ᱚᱱᱮ ᱡᱮ ᱢᱟᱱᱮ ᱥᱟᱱᱟᱢ ᱞᱮᱠᱟᱱᱟᱜ ᱜᱮ
ᱦᱩᱸ ᱦᱩᱸ ᱦᱩᱸ
ᱦᱮᱸ ᱢᱟᱱᱮ ᱮᱴᱟᱜ ᱡᱟᱹᱛ ᱞᱮᱠᱟ ᱢᱟᱱᱮ ᱮᱴᱟᱜ ᱡᱟᱹᱛ ᱫᱚ ᱚᱠᱚᱭ ᱩᱱᱠᱩ ᱡᱮᱢᱚᱱ ᱩᱱᱠᱩ ᱛᱩᱲᱩᱠ ᱞᱮᱠᱟ ᱫᱚ ᱥᱮ ᱩᱱᱠᱩᱣᱟᱜ ᱡᱮᱢᱚᱱ ᱠᱟᱹᱴᱤᱡ ᱪᱩᱞᱩᱝ ᱡᱩᱫᱤ ᱡᱟᱦᱟᱱᱟᱜ ᱡᱩᱫᱤᱢ ᱪᱤᱠᱟᱹ ᱟᱠᱟᱫ ᱛᱟᱭᱟ ᱛᱟᱦᱚᱞᱮ ᱡᱷᱚᱛᱚ ᱦᱚᱲ ᱢᱤᱫ ᱫᱷᱟᱣ ᱛᱮᱠᱚ ᱦᱤᱡᱩᱜ-ᱟ ᱠᱤᱱᱛᱩ ᱟᱵᱚ ᱫᱚ ᱵᱟᱝᱜᱮ ᱮᱭᱟ ᱟᱢᱟᱜ ᱦᱩᱭᱮᱱ ᱛᱟᱢᱟ ᱟᱢᱟᱜ ᱵᱟᱹᱲᱤᱡ ᱦᱩᱭ ᱮᱱᱟ ᱚ ᱚᱠ ᱱᱮ ᱚᱲᱟᱜ ᱥᱩᱨ ᱨᱮᱱ ᱦᱚᱲ ᱠᱚᱦᱚᱸ ᱢᱮᱱᱟᱜ ᱠᱚᱣᱟ ᱥᱮ ᱟᱭᱮ ᱦᱩᱭᱩᱜ ᱠᱟᱱᱟ ᱦᱩᱭᱩᱜ ᱠᱟᱱᱟ ᱩᱱᱤᱭᱟᱜ ᱛᱚ ᱤᱧᱟᱜ ᱛᱚ ᱵᱟᱝ ᱦᱩᱭ ᱟᱠᱟᱱᱟ ᱥᱮ ᱵᱟᱹᱲᱤᱡ ᱫᱚ
ᱤᱧᱟᱜ ᱫᱚ ᱵᱷᱟᱹᱜᱤ ᱜᱮᱭᱟ ᱤᱱᱠᱟᱹ ᱛᱮᱜᱮ ᱟᱨᱠᱤ ᱢᱟᱱᱮ ᱢᱟᱱᱮ ᱪᱮᱫ ᱤᱧ ᱞᱟᱹᱭᱟ ᱤᱱᱠᱟᱹ ᱛᱮᱜᱮ ᱵᱟᱹᱲᱤᱡ ᱦᱩᱭᱩᱜ-ᱟ ᱦᱮᱸ ᱦᱮᱸ ᱤᱱᱠᱟᱹ ᱛᱮᱜᱮ ᱯᱟᱨᱚᱢ ᱩᱛᱟᱹᱨᱚᱜ-ᱟ
ᱦᱩᱸ ᱦᱩᱸ ᱦᱩᱸ
ᱟᱨ ᱩᱱᱠᱩ ᱛᱚ ᱵᱟᱝ ᱛᱚ ᱠᱟᱹᱴᱤᱡ ᱪᱩᱞᱩᱝ ᱡᱩᱫᱤ ᱡᱟᱦᱟᱱᱟᱜ ᱜᱮ ᱪᱤᱠᱟᱹᱭ ᱢᱮᱥᱮ ᱩᱱᱠᱩ ᱢᱟᱱᱮ ᱪᱮᱫ ᱤᱧ ᱞᱟᱹᱭᱟ ᱜᱮᱜᱮᱨ ᱥᱮᱛᱟ ᱞᱮᱠᱟ ᱡᱷᱚᱛᱚ ᱠᱚ ᱫᱟᱹᱲ ᱦᱤᱡᱩᱜ-ᱟ
ᱦᱮᱸ ᱡᱚᱛᱚ ᱜᱚᱲᱚ ᱠᱚ ᱛᱟᱦᱮᱱᱟ ᱥᱮ ᱩᱱᱠᱩ ᱫᱚ
ᱦᱮᱸ ᱦᱮᱸ ᱡᱷᱚᱛᱚ ᱜᱚᱲᱚ ᱠᱚ ᱛᱟᱦᱮᱱᱟ ᱟᱨ ᱚᱱᱠᱟᱜ ᱜᱮ ᱢᱟᱱᱮ ᱢᱟᱱᱮ ᱟᱵᱚᱣᱟᱜ ᱛᱚ ᱟᱹᱰᱤ ᱢᱟᱱᱮ ᱡᱷᱚᱛᱚ ᱞᱮᱠᱟᱱᱟᱜ ᱛᱮᱜᱮ ᱟᱹᱰᱤ ᱮᱴᱠᱮᱴᱚᱬᱮ ᱢᱮᱱᱟᱜ ᱜᱮᱭᱟ ᱥᱮ ᱱᱤᱛ ᱦᱚᱸ
ᱦᱩᱸ
ᱦᱮᱸ ᱛᱚ ᱟᱨ ᱥᱮᱨᱚᱠᱚᱢ ᱟᱵᱚ ᱜᱚᱲᱚ ᱠᱚᱦᱚᱸ ᱢᱟᱱᱮ ᱥᱚᱨᱠᱟᱨ ᱛᱚᱨᱚᱯᱷ ᱥᱮᱫ ᱠᱷᱚᱱᱟᱜ ᱧᱟᱢ ᱟᱵᱚ ᱠᱤᱱᱛᱩ ᱟᱵᱚ ᱵᱟᱵᱚ ᱞᱟᱹᱭᱟ ᱢᱟᱱᱮ ᱪᱩᱯᱼ ᱪᱟᱯ ᱜᱮ ᱢᱮᱱᱟᱜ ᱵᱚᱱᱟ ᱥᱮ
ᱚᱱᱟ ᱛᱮ ᱦᱮᱸᱛᱚ ᱚᱱᱠᱟ ᱞᱮᱠᱟᱱᱟᱜ ᱠᱷᱚᱱ ᱢᱟᱱᱮ ᱟᱹᱰᱤ ᱠᱤᱪᱷᱩ ᱟᱨᱠᱤ ᱵᱟᱵᱚᱱ ᱧᱟᱢ ᱜᱮᱭᱟ ᱟᱨ ᱡᱩᱫᱤ ᱵᱚᱱ ᱡᱩᱫᱤ ᱢᱟᱱᱮ ᱞᱟᱹᱭ ᱠᱮᱭᱟ ᱥᱮ ᱢᱟᱱᱮ ᱥᱟᱱᱟᱢᱟᱜ ᱜᱮ ᱡᱟᱦᱟᱸ ᱧᱟᱢ ᱛᱮᱱᱟᱜ ᱫᱚ ᱚᱱᱟ ᱫᱚ ᱡᱷᱚᱛᱚ ᱜᱮ ᱧᱟᱢᱚᱜᱼᱟ
ᱦᱩᱸ ᱦᱩᱸ
ᱦᱮᱸᱻ ᱛᱚ
ᱛᱚ ᱵᱩᱨᱩ ᱠᱚᱫᱚ ᱢᱮᱱᱟᱜᱼᱟ ᱛᱚᱵᱮ ᱥᱮᱬᱟ ᱥᱮᱬᱟᱜ ᱦᱟᱸᱜ ᱜᱮ ᱵᱟᱝ
ᱵᱟᱝ ᱵᱟᱝ ᱵᱩᱨᱩ ᱫᱚ ᱵᱟᱹᱱᱩᱜ ᱥᱩᱫᱩ ᱵᱤᱨ ᱜᱮ ᱢᱮᱱᱟᱜᱼᱟ
ᱦᱮᱸᱻ ᱦᱩᱸᱻ ᱦᱮᱸ ᱥᱩᱫᱩ ᱵᱤᱨ ᱟᱨ ᱵᱤᱨ ᱜᱮ ᱟᱨ ᱢᱟᱱᱮ ᱵᱩᱨᱩ ᱵᱚᱞᱼᱼ ᱱᱤᱭᱟᱹ ᱥᱟᱭᱤᱰ ᱫᱚ ᱟᱨᱠᱤ ᱵᱟᱹᱱᱩᱜᱼᱟ
ᱦᱮᱸᱻ
ᱦᱮᱸ ᱛᱚ ᱱᱚᱜᱼ ᱱᱚᱝᱠᱟᱱᱟᱜ ᱢᱤᱫᱴᱟᱹᱝ
ᱠᱚᱫᱚ ᱧᱟᱢᱚᱜᱼᱟ ᱥᱮ ᱵᱟᱝ ᱛᱨᱮᱤᱞ ᱠᱚ ᱠᱩᱫᱽ ᱠᱚ
ᱢᱟᱱᱮ ᱪᱮᱫ ᱢᱟᱱᱮ ᱱᱷᱟᱜ ᱦᱮᱸ ᱚᱱᱟ ᱠᱚᱫᱚ ᱡᱷᱚᱛᱚ ᱞᱮᱠᱟᱱᱟᱜ ᱜᱮ ᱢᱮᱱᱟᱜᱼᱟ ᱟᱨᱠᱤ ᱛᱤᱨᱤᱞ ᱛᱟᱨᱚᱵ ᱠᱚ ᱢᱟᱱᱮ
ᱦᱩᱸᱻ
ᱪᱮ ᱟᱞᱮ ᱥᱮᱫ ᱫᱚ ᱚᱱᱟ ᱵᱷᱩᱸᱰᱨᱩ ᱠᱚ ᱵᱟᱹᱱᱩᱜᱼᱟ ᱟᱨᱠᱤ ᱵᱷᱩᱸᱰᱨᱩ ᱠᱚ ᱛᱤᱨᱤᱞ ᱛᱟᱨᱚᱵ ᱠᱚ ᱢᱟᱱᱮ ᱮᱢᱟᱱ ᱛᱮᱭᱟᱜ ᱜᱮ ᱢᱟᱱᱮ ᱦᱮᱸ ᱦᱮᱸ ᱢᱮᱱᱟᱜ ᱜᱮᱭᱟ
ᱦᱮᱸᱻ
ᱟᱨ ᱱᱮᱛᱟᱨ ᱫᱤᱱ ᱛᱚ ᱢᱟᱱᱮ ᱯᱩᱴᱠᱟᱹ ᱠᱚᱠᱚ ᱚᱢᱚᱱᱚᱜ ᱜᱮᱭᱟ ᱥᱮ ᱵᱤᱨ ᱨᱮ
ᱦᱩᱸᱻ
ᱦᱮᱸ ᱯᱩᱴᱠᱟᱹ ᱠᱚ ᱩᱸᱻ ᱢᱮᱱᱟᱜ ᱠᱚᱣᱟ ᱟᱯᱮ ᱥᱮᱫ
ᱦᱩᱸ ᱢᱮᱱᱟᱜ ᱠᱚᱜᱮᱭᱟ ᱩᱱᱠᱩ ᱦᱚᱸ
ᱟᱪᱷᱟ ᱟᱪᱷᱟ ᱢᱟᱱᱮ ᱵᱤᱨ ᱠᱚ ᱢᱮᱱᱟᱜ ᱟᱛᱚ ᱥᱮ
ᱦᱚᱸ ᱵᱤᱨ ᱠᱚ ᱢᱮᱱᱟᱜᱼᱟ
ᱟᱪᱷᱟ ᱟᱪᱷᱟ ᱛᱟᱦᱚᱞᱮ ᱦᱟᱹᱛᱤ ᱠᱚ ᱚᱱᱠᱟ ᱵᱟᱠᱚ ᱪᱟᱞᱟᱜ ᱜᱮᱭᱟ ᱦᱟᱹᱛᱤ ᱠᱚ
ᱦᱚᱸ ᱱᱚᱛᱮ ᱫᱚ ᱥᱚᱢᱚᱭ ᱨᱮᱠᱚ ᱦᱮᱡ ᱵᱟᱲᱟᱜᱼᱟ ᱚᱱᱠᱟ ᱫᱚ ᱵᱟᱠᱷᱟᱱ ᱵᱟᱝᱟ
ᱟᱪᱪᱷᱟ ᱟᱪᱪᱷᱟ ᱢᱟᱱᱮ ᱡᱟᱦᱟᱸ ᱛᱤᱥ ᱠᱚ ᱡᱟᱦᱟᱸ ᱛᱤᱥ ᱠᱚᱨᱮ ᱡᱩᱫᱤ ᱡᱩᱫᱤ ᱢᱚᱱᱮ ᱦᱩᱭᱮᱱ ᱛᱟᱠᱚ ᱠᱷᱟᱱ ᱠᱚ ᱪᱟᱞᱟᱜᱼᱟ ᱵᱟᱝᱠᱷᱟᱱ ᱫᱚ ᱵᱟᱝᱜᱮ᱾
ᱛᱟᱞᱟᱝ